ᱡᱚᱦᱟᱨ ᱜᱮ
ᱦᱮᱸ ᱡᱚᱦᱟᱨ ᱜᱮ
ᱦᱳᱭ ᱟᱫᱚ ᱚᱠᱟᱞᱮᱠᱟ ᱢᱮᱱᱟᱜ ᱢᱮᱭᱟ ᱛᱟᱦᱚᱞᱮ ᱱᱤᱭᱟᱹ ᱚᱠᱛᱚ ᱨᱮᱫᱚ?
ᱱᱤᱛᱚᱜ ᱢᱚᱸᱡᱽ ᱜᱮᱤ ᱢᱤᱱᱟᱹᱧᱟ ᱟᱢ ᱪᱮᱫ ᱞᱮᱠᱟ?
ᱦᱳᱭ ᱤᱧ ᱦᱚᱸ ᱱᱟᱯᱟᱭ ᱵᱟᱲᱟ ᱜᱮ ᱢᱤᱱᱟᱹᱧ ᱜᱮᱭᱟ ᱟᱨ ᱥᱟᱶᱛᱮ ᱟᱞᱮ ᱚᱲᱟᱜ ᱦᱚᱲ ᱦᱚᱸ ᱥᱟᱱᱟᱢ ᱠᱚᱜᱮ ᱱᱟᱯᱟᱭ ᱜᱮ ᱢᱮᱱᱟᱜ ᱠᱚᱣᱟ᱾ ᱪᱟᱸᱫᱚ ᱵᱚᱸᱜᱟᱣᱟᱜ ᱟᱥᱤᱥ ᱛᱮ ᱟᱫᱚ ᱛᱤᱦᱤᱧ ᱫᱚ ᱱᱟᱦᱟᱜ ᱞᱚᱧᱼᱼ ᱨᱚᱯᱚᱲᱟ ᱮ ᱱᱚᱣᱟ ᱥᱟᱛᱟᱢ ᱫᱚ ᱦᱩᱭᱩᱜ ᱠᱟᱱ ᱛᱟᱞᱟᱝᱟ ᱫᱟᱬᱟᱱ ᱠᱚ ᱤᱫᱤ ᱠᱟᱛᱮᱜ ᱟᱪᱪᱷᱟ ᱯᱳᱭᱞᱳ ᱨᱮᱜᱮ ᱟᱢᱤᱧ ᱠᱩᱞᱤ ᱢᱮᱭᱟ ᱱᱟᱦᱟᱜ ᱟᱯᱮᱥᱮᱫᱼᱼ ᱚᱱᱠᱟ ᱧᱮᱞ ᱡᱚᱝ ᱞᱮᱠᱼᱼ ᱞᱮᱠᱟᱱ ᱡᱟᱭᱜᱟ ᱥᱮ ᱱᱚᱝᱠᱟ ᱫᱟᱬᱟᱱ ᱠᱚ ᱪᱟᱞᱟᱜ ᱞᱮᱠᱟᱱ ᱡᱟᱭᱜᱟ ᱚᱠᱟ ᱠᱚᱨᱮ ᱢᱮᱱᱟᱜ ᱟᱠᱟᱫᱟ᱾
ᱟᱞᱮ ᱱᱛᱮ ᱫᱚ ᱫᱟᱬᱟᱱ ᱞᱮᱠᱟᱱ ᱡᱟᱭᱜᱟ ᱵᱚᱞᱛᱮ ᱟᱹᱰᱤ ᱢᱚᱸᱡᱽ ᱡᱟᱭᱜᱟ ᱦᱮᱱᱟᱜᱼᱟ ᱫᱟᱬᱟᱱ᱾ ᱢᱚᱸᱡᱽ ᱢᱚᱸᱡᱽ ᱡᱟᱭᱜᱟ ᱢᱮᱱᱟᱜᱼᱟ ᱫᱟᱟᱲᱟᱱ ᱞᱟᱹᱜᱤᱫ ᱛᱚ ᱤᱧᱟᱹᱜ ᱤᱧᱟᱹᱜ ᱯᱟᱨᱥᱚᱱᱟᱞ ᱤᱧᱟᱹᱜ ᱢᱚᱸᱡᱽ ᱡᱚᱛᱚᱠᱷᱚᱡ ᱟᱼᱼ ᱟᱹᱰᱤ ᱟᱸᱴᱤ ᱤᱧ ᱠᱩᱥᱤᱭᱟᱜ ᱜᱮᱭᱟ ᱟᱫᱚ ᱵᱩᱨᱩ ᱞᱮᱠᱟᱱ ᱡᱟᱭᱜᱟ ᱠᱟᱱᱟ ᱫᱟᱨᱡᱤᱞᱤᱝ ᱢᱮᱱᱟᱜᱼᱟ᱾
ᱟᱪᱪᱷᱟ
ᱫᱟᱨᱡᱤᱞᱤᱝ ᱟᱹᱰᱤ ᱢᱚᱡᱽ ᱡᱟᱭᱜᱟ᱾ ᱦᱮᱸ᱾
ᱦᱮᱸ ᱱᱚᱜᱼᱚᱭ ᱱᱚᱣᱟ ᱧᱩᱛᱩᱢ ᱫᱚ ᱟᱸᱡᱚᱢ ᱦᱚᱸ ᱟᱸᱡᱚᱢ ᱵᱟᱲᱟ ᱦᱩᱭ ᱠᱟᱱ ᱜᱮᱭᱟ᱾ ᱟᱫᱚ ᱱᱚᱣᱟ ᱠᱚᱨᱮ ᱪᱟᱞᱟᱣ ᱫᱚ ᱪᱟᱞᱟᱣ ᱵᱟᱲᱟ ᱦᱩᱭᱩ ᱟᱠᱟᱱ ᱜᱮᱭᱟ᱾ ᱟᱫᱚ ᱱᱚᱝᱠᱟᱱ ᱵᱩᱨᱩ ᱪᱚᱴ ᱠᱚᱨᱮ ᱫᱚ ᱵᱟᱝ ᱫᱮᱡ ᱵᱟᱲᱟ ᱦᱩᱭ ᱟᱠᱟᱱᱟ᱾ ᱠᱟᱱᱟ ᱱᱟᱦᱟᱜ, ᱟᱫᱚ ᱫᱮᱡᱚᱜ ᱨᱮᱱᱟᱜ ᱫᱚ ᱟᱹᱰᱤ ᱠᱟᱡᱟᱠ ᱨᱤᱠᱟᱹ ᱜᱮ ᱛᱟᱦᱮᱸ ᱠᱟᱱᱟ᱾ ᱟᱫᱚ ᱱᱚᱝᱠᱟ ᱛᱷᱚᱲᱟᱜᱟᱱ ᱫᱚᱨᱠᱟᱨ ᱠᱷᱟᱹᱛᱤᱨ ᱱᱟ ᱦᱟᱜ, ᱚᱱᱟ ᱠᱚᱨᱮ ᱫᱚ ᱪᱟᱞᱟᱣ ᱦᱩᱭ ᱞᱮᱱᱛᱮ ᱩᱱᱟᱹᱜ ᱚᱠᱛᱚ ᱠᱚ ᱵᱟᱝ ᱧᱟᱢ ᱞᱮᱱᱛᱮ ᱱᱟᱦᱟᱜ ᱱᱚᱰᱮ ᱫᱚ, ᱱᱚᱣᱟ ᱵᱩᱨᱩ ᱪᱚᱴ ᱠᱚᱨᱮ ᱫᱚ ᱵᱟᱝ ᱫᱮᱡ ᱵᱟᱲᱟ ᱦᱩᱭ ᱠᱟᱱᱟ ᱟᱨ ᱛᱟᱦᱚᱸᱞᱮ ᱱᱚᱝᱠᱟᱱ ᱱᱟᱜᱟᱢ ᱥᱮᱫ ᱞᱮᱠᱟᱛᱮ ᱱᱚᱝᱠᱟ ᱱᱟᱜ ᱢᱟᱱᱮ ᱞᱟᱹᱭ ᱜᱟᱱᱚᱜᱼᱟ, ᱤᱛᱤᱦᱟᱥ ᱥᱮᱫ ᱞᱮᱠᱟ ᱛᱮ ᱟᱯᱮᱥᱮᱫ ᱨᱮ ᱱᱚᱝᱠᱟ ᱱᱟᱜ ᱧᱮᱞ ᱡᱚᱝ ᱞᱮᱠᱟᱱᱟᱜ ᱪᱮᱫ ᱠᱚ ᱢᱮᱱᱟᱜ ᱟᱠᱟᱫᱟ?
ᱤᱛᱤᱦᱟᱥ ᱟᱞᱮ ᱱᱚᱛᱮ ᱵᱟᱝᱜᱟᱞ ᱨᱮᱱᱟᱜ ᱤᱛᱤᱦᱟᱥ ᱵᱚᱞᱛᱮ ᱟᱵᱚ ᱱᱚᱰᱮ ᱵᱟᱝᱜᱟᱞ ᱨᱮ ᱞᱟᱦᱟ ᱛᱮᱱᱤᱡ ᱨᱟᱡᱟ ᱠᱚ ᱪᱮᱫ ᱞᱮᱠᱟ ᱠᱚ ᱛᱟᱦᱮᱸ ᱞᱮᱱᱟ ᱦᱚᱸ? ᱪᱮᱫ ᱞᱮᱠᱟ ᱢᱩᱨᱥᱤᱫᱟᱵᱟᱫᱽ ᱨᱮᱱ ᱨᱟᱡᱟ ᱛᱟᱦᱮᱸ ᱞᱮᱱᱟ ᱥᱤᱨᱟᱹᱡᱽᱫᱳᱞᱟ ᱥᱮ ᱪᱮᱫ ᱞᱮᱠᱟ ᱚᱱᱠᱟᱱ ᱢᱟᱨᱤᱯᱩᱨᱱ ᱡᱟᱭᱜᱟ ᱢᱮᱱᱟᱜᱼᱟ? ᱱᱟᱜᱼᱟ᱾ ᱤᱭᱟᱹᱨᱮ ᱢᱟᱞᱫᱟ ᱨᱮ ᱢᱤᱫᱴᱮᱱ ᱞᱟᱦᱟᱛᱮ ᱯᱨᱟᱪᱤᱱ ᱨᱮ ᱯᱩᱨᱱᱳ ᱯᱩᱨᱚᱱᱳ ᱡᱚᱠᱷᱚᱱ ᱯᱩᱨᱚᱱᱳ ᱭᱮᱥᱴ ᱵᱮᱝᱜᱚᱞ ᱛᱮ ᱢᱟᱱ ᱯᱩᱨᱚᱱᱳ ᱵᱟᱝᱞᱟ ᱛᱮ ᱮᱞᱮᱱ ᱩᱱ ᱡᱚᱠᱷᱚᱡ ᱨᱟᱡᱽᱫᱟᱱᱤ ᱛᱟᱦᱮ ᱦᱮᱞᱱᱟ ᱜᱳᱲ ᱥᱮ ᱩᱱ ᱡᱚᱠᱷᱚᱱ ᱵᱟᱝᱞᱟ ᱫᱮᱥ ᱟᱨ ᱱᱚᱣᱟ ᱟᱵᱚᱣᱟᱜ ᱯᱚᱥᱪᱤᱢ ᱵᱚᱝᱜᱚ ᱢᱤᱫᱴᱷᱮᱡ ᱜᱮ ᱛᱟᱦᱮᱸᱞᱮᱱᱟ ᱛᱚ, ᱩᱱ ᱡᱚᱠᱷᱚᱱ ᱱᱚᱰᱮᱱᱟᱜ ᱨᱟᱡᱽᱫᱷᱟᱱᱤ ᱛᱟᱦᱮᱸᱞᱮᱱᱟ ᱜᱳᱣᱲ᱾ ᱛᱚ ᱢᱟᱞᱫᱟ ᱨᱮ ᱚᱱᱟ ᱜᱳᱲ ᱢᱮᱱᱟᱜᱼᱟ, ᱧᱮᱞ ᱞᱮᱠᱟᱱ ᱡᱤᱱᱤᱥ ᱟᱨ ᱱᱚᱛᱮ ᱢᱤᱫᱴᱮᱱ ᱨᱟᱡᱽ ᱵᱟᱲᱤ ᱢᱮᱱᱟᱜᱼᱟ ᱠᱳᱪᱵᱤᱦᱟᱨ ᱨᱮ ᱚᱱᱟ ᱦᱚᱸ ᱢᱤᱫᱴᱮᱱ ᱧᱮᱞ ᱞᱮᱠᱟᱱ ᱡᱟᱭᱜᱟ ᱠᱟᱱᱟ ᱟᱹᱰᱤ ᱞᱟᱹᱴᱩ ᱨᱟᱡᱽᱵᱲᱤ ᱢᱮᱱᱟᱜᱼᱟ᱾ ᱵᱚᱞᱛᱮ ᱢᱤᱫᱴᱟᱝ ᱢᱤᱫᱴᱮᱱ ᱨᱟᱡᱟᱭ ᱛᱟᱦᱮᱸ ᱞᱮᱱᱟ, ᱛᱚ ᱩᱱᱤᱭᱟᱜ ᱚᱲᱟᱜ ᱱᱤᱛ ᱦᱚᱸ ᱢᱮᱱᱟᱜᱼᱟ ᱚᱸᱰᱮ᱾
ᱦᱳᱭ, ᱟᱹᱰᱤ ᱱᱟᱯᱟᱭ, ᱟᱨ
ᱦᱮᱸ᱾
ᱱᱚᱜᱼᱚᱭ ᱱᱚᱣᱟ ᱡᱟᱦᱟᱸ ᱠᱟᱛᱷᱟᱢ ᱞᱟᱹᱭ ᱠᱮᱫᱟ, ᱱᱟᱦᱟᱜ ᱱᱚᱣᱟ ᱢᱟᱞᱫᱟ ᱨᱮ ᱱᱚᱣᱟ ᱫᱚ ᱱᱟᱜ ᱜᱟᱱ ᱟᱞᱮ ᱦᱚᱸᱞᱮ ᱧᱮᱞ ᱵᱟᱲᱟᱣ ᱟᱠᱟ ᱠᱟᱫᱟ ᱟᱨ ᱱᱚᱣᱟ ᱠᱚᱫᱚ ᱟᱞᱮ ᱠᱷᱚᱱ ᱥᱩᱨ ᱜᱮᱭᱟ ᱦᱮᱸᱥᱮ᱾ ᱟᱨ ᱱᱚᱸᱰᱮ ᱟᱨᱦᱚᱸ ᱢᱤᱫᱴᱟᱝ ᱢᱮᱱᱟᱜᱼᱟ, ᱟᱹᱫᱤᱱᱟ ᱯᱟᱨᱠ ᱢᱮᱱᱛᱮ ᱢᱤᱫᱴᱟᱝ ᱡᱟᱭᱜᱟ ᱱᱟᱦᱟᱜ ᱟᱨ ᱱᱚᱸᱰᱮ ᱦᱚᱸ ᱟᱹᱰᱤ ᱥᱟᱺᱜᱤᱧ ᱥᱟᱺᱜᱤᱧ ᱠᱷᱚᱱ ᱱᱚᱝᱠᱟ ᱚᱞᱚᱜ ᱯᱟᱲᱦᱟᱜ ᱠᱚᱲᱟ-ᱠᱩᱲᱤ ᱠᱚᱦᱚᱸ ᱠᱚ ᱟᱹᱜᱩ ᱠᱚ ᱜᱮᱭᱟ, ᱱᱚᱸᱰᱮ ᱧᱮᱞ ᱞᱟᱹᱜᱤᱫ᱾ ᱥᱮ ᱱᱚᱜᱼᱚᱭ ᱱᱚᱝᱠᱟ ᱟᱭᱢᱟ ᱞᱮᱠᱟᱱᱟᱜ ᱥᱟᱨᱵᱷᱮ ᱠᱟᱹᱢᱤ ᱠᱚ ᱠᱟᱹᱢᱤ ᱜᱮᱭᱟ᱾ ᱟᱨ ᱱᱚᱰᱮ ᱦᱚᱸ ᱦᱚᱭᱛᱳ ᱢᱤᱫᱴᱟᱝ ᱨᱟᱡᱟ ᱱᱚᱰᱮᱭ ᱛᱟᱦᱮᱸ ᱠᱟᱱᱟ? ᱟᱫᱚ ᱱᱚᱸᱰᱮ ᱦᱚᱸ ᱟᱹᱰᱤ ᱥᱟᱺᱜᱤᱧ ᱥᱟᱺᱜᱤᱧ ᱠᱷᱚᱱ ᱱᱚᱝᱠᱟ ᱦᱚᱲ ᱠᱚ ᱦᱤᱡᱩᱜ ᱛᱮ, ᱱᱚᱣᱟ ᱦᱚᱸ ᱟᱹᱰᱤ ᱧᱩᱛᱩᱢᱟᱱ ᱡᱟᱭᱜᱟ ᱠᱟᱱᱟ ᱱᱟᱦᱟᱜ᱾ ᱟᱨ ᱛᱟᱦᱚᱞᱮ ᱟᱢ ᱫᱚ ᱚᱠᱟ ᱠᱚᱨᱮ ᱫᱟᱬᱟᱱ ᱠᱚᱢ ᱪᱟᱞᱟᱣ ᱵᱟᱲᱟ ᱟᱠᱟᱱᱟ?
ᱤᱧᱫᱚᱧ ᱫᱟᱬᱟᱱ ᱚᱱᱠᱟ ᱜᱤ ᱫᱟᱨᱡᱤᱞᱤᱝ ᱤᱧ ᱥᱮᱱ ᱟᱠᱟᱱᱟ, ᱫᱟᱬᱟᱱ ᱯᱟᱨᱯᱟᱥ ᱛᱮ᱾ ᱫᱟᱨᱡᱤᱞᱤᱝ ᱢᱟᱱᱮ ᱟᱞᱮ ᱫᱚ ᱤᱥᱠᱩᱞ ᱨᱮ ᱯᱟᱲᱦᱟᱜ ᱡᱚᱠᱷᱚᱱ ᱦᱮᱸ ᱤᱥᱠᱩᱞ ᱠᱷᱚᱱᱚᱡᱽ ᱜᱮ ᱴᱩᱨ ᱠᱚ ᱤᱫᱤ ᱵᱟᱲᱟ ᱟᱠᱟᱫ ᱞᱮᱭᱟ ᱛᱚ, ᱚᱱᱟ ᱴᱩᱨ ᱚᱱᱩᱡᱟᱭᱤ ᱛᱮᱜᱮᱧ ᱥᱮᱱ ᱠᱟᱱᱟ ᱯᱟᱨᱥᱚᱱᱟᱞ ᱵᱷᱟᱵᱮ ᱫᱚ ᱚᱱᱠᱟ ᱫᱚ ᱵᱟᱝ ᱦᱩᱭ ᱟᱠᱟᱱᱟ ᱛᱚ ᱚᱱᱟ ᱤᱥᱠᱩᱞ ᱠᱷᱚᱱᱚᱡ ᱜᱤ ᱴᱩᱨ ᱚᱱᱩᱡᱟᱭᱤ ᱛᱮ ᱫᱟᱨᱡᱤᱞᱤᱝ ᱤᱧ ᱥᱮᱱᱟ᱾ ᱫᱟᱨᱡᱤᱞᱤᱝ ᱨᱮᱱᱟᱜ ᱟᱭᱢᱟ ᱠᱚᱭᱮᱠᱴᱤ ᱡᱟᱭᱜᱟ ᱢᱮᱱᱟᱜᱼᱟ, ᱡᱮᱞᱮᱠᱟ ᱤᱭᱟᱹ ᱵᱷᱤᱭᱩ ᱯᱚᱭᱮᱱᱴ ᱠᱚ ᱛᱟᱦᱮᱱ ᱜᱮᱭᱟ ᱥᱮ? ᱚᱱᱠᱟᱱ ᱡᱟᱭᱜᱟ ᱠᱚᱞᱮ ᱥᱮᱱ ᱪᱮᱫ ᱞᱮᱠᱟ ᱴᱟᱭᱜᱟᱨ ᱦᱤᱞ ᱢᱮᱱᱟᱜᱼᱟ? ᱚᱱᱠᱟᱜᱮ ᱟᱸ ᱤᱭᱟᱹ ᱫᱟᱨᱡᱤᱞᱤᱝ ᱛᱟᱨᱯᱚᱨᱮ ᱢᱟᱞᱫᱟ ᱨᱮᱱᱟᱜ ᱚᱱᱮᱧ ᱞᱟᱹᱭ ᱠᱮᱜ ᱚᱸᱰᱮ ᱦᱚᱧ ᱥᱮᱱ ᱵᱟᱲᱟᱣᱼᱟ᱾ ᱟᱨ ᱪᱮᱫ ᱠᱚ ᱢᱮᱛᱟᱜᱼᱟ? ᱫᱟᱬᱟᱱ ᱫᱚ ᱪᱷᱳᱴᱚ-ᱢᱚᱴᱚ ᱡᱟᱭᱜᱟ ᱜᱤᱧ ᱥᱮᱱᱟ ᱚᱱᱠᱟ ᱞᱟᱹᱴᱩ ᱡᱟᱭᱜᱟ ᱵᱚᱞᱛᱮ ᱛᱷᱚᱲᱟ ᱢᱚᱸᱡᱽ ᱧᱚᱜ ᱡᱟᱭᱜᱟ ᱫᱚ ᱱᱤᱭᱟᱹ ᱠᱤᱱ ᱵᱟᱨᱭᱟ ᱜᱮ ᱠᱟᱱᱟ ᱫᱟᱨᱡᱤᱞᱤᱝ ᱟᱨ ᱢᱟᱞᱫᱟ ᱨᱮᱱᱟᱜ ᱚᱱᱟ ᱜᱳᱲ ᱟᱨ ᱤᱧᱟᱹᱜ ᱤᱪᱷᱟ ᱢᱮᱱᱟᱜᱼᱟ ᱡᱮ ᱪᱮᱫ ᱞᱮᱠᱟᱧ ᱞᱟᱹᱭ ᱠᱮᱫ ᱡᱮᱳᱪᱵᱤᱦᱟᱨ ᱨᱮ ᱢᱮᱱᱟᱜᱼᱟ ᱢᱤᱫᱴᱮᱱ ᱨᱟᱡᱽᱵᱟᱲᱤ ᱚᱱᱟ-ᱚᱱᱟ ᱧᱮᱞ ᱨᱮᱱᱟᱜ ᱤᱪᱷᱟ ᱢᱮᱱᱟᱜ ᱟ ᱛᱚ ᱚᱸᱰᱮ ᱟᱹᱣᱨᱤ ᱦᱩᱭᱩᱜ ᱟ ᱥᱮᱱ
ᱟᱪᱷᱟ ᱟᱹᱰᱤ ᱱᱟᱯᱟᱭ ᱵᱩᱡᱷᱟᱹᱣ ᱮᱱᱟ ᱱᱚᱜᱼᱚ ᱱᱚᱝᱠᱟ ᱟᱹᱰᱤ ᱜᱟᱹᱦᱤᱨ ᱥᱟᱹᱦᱤᱡ ᱮᱢ ᱞᱟᱹᱭ ᱠᱮᱫᱟ᱾ ᱟᱫᱚ ᱟᱞᱮ ᱦᱚᱸ ᱚᱱᱠᱟᱜᱮ ᱟᱞᱮᱭᱟᱜ ᱱᱚᱣᱟ ᱡᱮᱜᱮᱫ ᱵᱤᱫᱽᱫᱟᱹᱜᱟᱲ ᱠᱷᱚᱱ ᱱᱟᱦᱟᱜ ᱱᱚᱝᱠᱟ ᱫᱟᱬᱟᱱ ᱠᱚᱦᱚᱸ ᱠᱚ ᱤᱫᱤ ᱞᱮᱫ-ᱞᱮᱫ ᱜᱮᱭᱟ᱾ ᱟᱫᱚ ᱟᱭᱢᱟ ᱫᱤᱱ ᱧᱚᱜ ᱨᱮᱜᱮ ᱦᱩᱭᱱᱟ ᱟᱫᱚ ᱟᱭᱢᱟ ᱡᱟᱭᱜᱟ ᱨᱮᱜᱮ ᱱᱩᱠᱩ ᱜᱚᱝᱠᱮ ᱠᱚᱠᱚ ᱤᱫᱤ ᱞᱮᱫ ᱞᱮᱭᱟ ᱟᱫᱚ ᱱᱚᱣᱟ ᱡᱮᱜᱮᱫ ᱵᱤᱫᱽᱫᱟᱹᱜᱟᱲ ᱨᱮᱱᱟᱜ ᱢᱤᱫᱴᱟᱝ ᱥᱟᱨᱵᱷᱮ ᱱᱟᱦᱟᱜ ᱛᱟᱦᱮᱸ ᱠᱟᱱ ᱛᱟᱞᱮᱭᱟ᱾ ᱟᱫᱚ ᱩᱱ ᱥᱚᱢᱚᱭ ᱫᱚᱠᱚ ᱤᱫᱤ ᱞᱮᱫ ᱞᱮᱭᱟ ᱵᱷᱚᱜᱽᱱᱟᱰᱤ ᱠᱚ ᱤᱫᱤ ᱞᱮᱫ ᱞᱮᱭᱟ᱾ ᱟᱨ ᱥᱟᱶᱛᱮ ᱱᱚᱣᱟ ᱦᱟᱡᱟᱨ ᱫᱩᱣᱟᱹᱨ ᱨᱮᱱᱟᱜ ᱠᱟᱛᱷᱟᱢ ᱞᱟᱹᱭ ᱠᱮᱫᱟ ᱱᱚᱣᱟ ᱚᱸᱰᱮ ᱦᱚᱸᱠᱚ ᱤᱫᱤ ᱞᱮᱫ ᱞᱮᱭᱟ᱾ ᱟᱨ ᱱᱤᱭᱟᱹ ᱛᱟᱭᱚᱢ ᱱᱟᱦᱟᱜ ᱟᱞᱮᱭᱟᱜ ᱫᱚ ᱠᱟᱥᱢᱤᱨ ᱴᱩᱨ ᱢᱮᱱᱛᱮ ᱟᱞᱮᱭᱟᱜ ᱢᱮᱱᱟᱜ ᱛᱟᱞᱮᱭᱟ ᱟᱫᱚ ᱱᱚᱸᱰᱮ ᱱᱟᱦᱟᱜ ᱞᱮ ᱪᱟᱞᱟᱜᱼᱟ᱾ ᱟᱨ ᱱᱚᱸᱰᱮ ᱪᱟᱞᱟᱣ ᱞᱮᱱᱠᱷᱟᱱ ᱚᱱᱛᱮ ᱫᱚ ᱵᱤᱨ ᱠᱚᱦᱚᱸ ᱢᱮᱱᱟᱜ ᱜᱮᱭᱟ ᱥᱟᱶᱛᱮ ᱱᱚᱝᱠᱟ ᱵᱚᱨᱚᱯᱷ ᱦᱚᱸ ᱢᱮᱱᱟᱜ ᱜᱮᱭᱟ ᱱᱟᱦᱟᱜ ᱟᱫᱚ ᱱᱚᱰᱮ ᱱᱟᱦᱟᱜ ᱞᱮ ᱪᱟᱞᱟᱜᱼᱟ ᱟᱫᱚ ᱛᱤᱥ ᱞᱮ ᱪᱟᱞᱟᱜ ᱠᱟᱱᱟ ᱱᱚᱣᱟ ᱜᱮ ᱵᱟᱠᱚ ᱞᱟᱹᱭ ᱟᱠᱟᱫ ᱛᱟᱞᱮᱭᱟ ᱱᱟᱦᱟᱜ᱾ ᱟᱨ ᱛᱟᱦᱚᱞᱮ ᱟᱯᱮ ᱚᱱᱛᱮ ᱠᱚᱫᱚ ᱵᱩᱨᱩ ᱠᱚᱫᱚ ᱯᱮ ᱥᱩᱨ ᱜᱮᱭᱟ ᱛᱟᱦᱚᱞᱮ ᱵᱟᱝ
ᱥᱩᱨ ᱥᱩᱨ ᱫᱚ ᱵᱟᱝ ᱢᱟᱱᱮ ᱵᱩᱨᱩ ᱯᱷᱮᱰ ᱨᱮᱜᱮ ᱢᱮᱱᱟᱜ ᱞᱮᱭᱟ ᱢᱮᱱᱠᱷᱟᱱ ᱩᱱᱟᱹᱜ ᱥᱩᱨ ᱫᱚ ᱵᱟᱝ ᱟᱹᱰᱤ ᱟᱸᱴ ᱫᱚ ᱵᱟᱞᱮ ᱥᱩᱨᱟ
ᱟᱪᱷᱟ ᱟᱹᱰᱤ ᱱᱟᱯᱟᱭ᱾ ᱟᱨ ᱟᱞᱮᱥᱮᱫ ᱢᱟ ᱱᱚᱝᱠᱟ ᱵᱩᱨᱩ ᱠᱚᱦᱚᱸ ᱵᱟᱹᱱᱩᱜᱼᱟ ᱥᱟᱶᱛᱮ ᱵᱤᱨ ᱠᱚᱦᱚᱸ ᱵᱟᱹᱱᱩᱜᱼᱟ᱾ ᱩᱱᱟᱹᱜ ᱱᱚᱝᱠᱟ ᱫᱚ ᱵᱟᱝᱞᱮ ᱧᱮᱞ ᱠᱟᱜᱱᱟ ᱱᱚᱝᱠᱟ ᱵᱩᱨᱩ ᱠᱚᱨᱮ ᱟᱹᱰᱤ ᱦᱚᱲᱜᱮ ᱱᱚᱝᱠᱟ ᱥᱮᱱᱚᱜ ᱱᱟᱦᱟᱜ ᱤᱪᱷᱟᱹ ᱫᱚ ᱢᱮᱱᱟᱜ ᱛᱟᱠᱚ ᱠᱚ ᱜᱮᱭᱟ ᱟᱫᱚ ᱱᱚᱝᱠᱟ ᱦᱳᱭᱛᱳ ᱟᱭᱢᱟ ᱦᱚᱲᱟᱜ ᱫᱚ ᱴᱟᱠᱟ ᱥᱮ ᱠᱟᱹᱣᱰᱤ ᱵᱟᱝᱛᱮ ᱱᱚᱝᱠᱟᱱ ᱫᱟᱬᱟᱱ ᱠᱚᱦᱚᱸ ᱵᱟᱝᱠᱚ ᱪᱟᱞᱟᱣ ᱫᱟᱲᱮᱭᱟᱜ ᱠᱟᱱᱟ᱾ ᱟᱫᱚ ᱫᱟᱬᱟᱱ ᱪᱟᱞᱟᱣ ᱞᱟᱹᱜᱤᱫ ᱛᱮ ᱱᱮᱛᱟᱨ ᱫᱚ ᱧᱮᱞᱚᱜ ᱠᱟᱱᱟ ᱠᱟᱹᱣᱰᱤ ᱠᱚᱦᱚᱸ ᱞᱟᱜᱟᱜ ᱠᱟᱱ ᱜᱮᱭᱟ᱾
ᱠᱷᱟᱡ ᱫᱚ ᱠᱟᱹᱣᱰᱤ ᱵᱟᱝ ᱛᱟᱦᱮᱱ ᱠᱷᱟᱡ ᱫᱚ ᱫᱟᱬᱟᱱ ᱦᱚᱸ ᱵᱟᱝ ᱦᱩᱭᱩᱜᱼᱟ᱾ ᱚᱱᱟ ᱮᱠᱫᱚᱢ ᱞᱟᱜᱟᱣ ᱛᱮᱦᱚᱸ ᱞᱟᱜᱟᱜᱼᱟ᱾
ᱦᱳᱭ ᱮᱠᱟᱞ ᱱᱚᱣᱟ ᱴᱟᱠᱟ-ᱯᱚᱭᱥᱟ ᱨᱮᱱᱟᱜ ᱫᱚ ᱮᱠᱟᱞ ᱛᱮᱜᱮ ᱞᱟᱹᱠᱛᱤ ᱢᱮᱱᱟᱜᱼᱟ᱾ ᱟᱫᱚ ᱱᱟᱜ ᱠᱷᱟᱱ ᱟᱞᱮ ᱥᱮᱫ ᱫᱚ ᱧᱮᱞ ᱫᱚ ᱧᱮᱞᱚᱜ ᱠᱟᱱᱟ ᱱᱚᱜᱼᱚ ᱱᱚᱝᱠᱟ ᱵᱮᱵᱥᱟ ᱦᱚᱸᱠᱚ ᱵᱮᱵᱥᱟᱭᱮᱫᱟ᱾ ᱟᱭᱢᱟ ᱦᱚᱲᱜᱮ ᱡᱮᱢᱚᱱ ᱟᱞᱮᱨᱮᱱ ᱫᱚ ᱱᱟᱦᱟᱜ ᱠᱚ ᱵᱮᱱᱟᱣ ᱟᱠᱟᱫ ᱛᱟᱞᱮᱭᱟ ᱟᱭᱢᱟ ᱞᱮᱠ- ᱠᱟᱱᱟᱜ ᱵᱮᱵᱽᱥᱟ ᱚᱠᱚᱭ ᱠᱚᱫᱚ ᱱᱟᱜ ᱠᱷᱟᱱ ᱠᱤᱪᱨᱤᱡ ᱠᱚᱠᱚ ᱫᱚᱠᱟᱱ ᱟᱠᱟᱫ ᱛᱟᱞᱮᱭᱟ᱾ ᱚᱠᱚᱭ ᱠᱚᱫᱚ ᱱᱚᱜᱼᱚ ᱱᱚᱝᱠᱟ ᱯᱳᱞᱴᱨᱤ ᱠᱚᱠᱚ ᱟᱹᱥᱩᱞᱮᱫ ᱠᱚᱣᱟ ᱟᱨ ᱟᱯᱮ ᱥᱮᱱ ᱠᱚ ᱦᱚᱲ ᱱᱚᱝᱠᱟ ᱠᱚ ᱟᱹᱥᱩᱞ ᱵᱟᱲᱟ ᱠᱚᱜᱮᱭᱟ ᱥᱮ ᱵᱟᱝ?
ᱯᱳᱞᱴᱨᱤ ᱦᱮᱸ ᱟᱞᱮᱥᱮᱫ ᱦᱚᱸᱠᱚ ᱟᱹᱥᱤᱨ ᱵᱟᱲᱟᱭᱮᱫ ᱜᱮ ᱪᱮᱫ ᱞᱮᱠᱟ ᱯᱳᱞᱴᱨᱤ ᱯᱷᱟᱨᱢ ᱠᱚ ᱛᱟᱦᱮᱱ ᱜᱮᱭᱟ ᱵᱟᱝ ᱚᱱᱠᱟᱱᱟᱜ ᱵᱮᱱ ᱢᱮᱱᱫᱟ ᱛᱚ ᱦᱮᱸ ᱚᱱᱠᱟᱱᱟᱜ ᱚᱱᱠᱟᱱᱟᱜ ᱢᱮᱱᱟᱜᱼᱟ ᱟᱭᱢᱟ ᱨᱚᱠᱚᱢ ᱠᱚ ᱵᱮᱵᱚᱥᱛᱷᱟ ᱟᱠᱟᱫᱟ ᱱᱚᱱᱛᱮ ᱢᱮᱱᱠᱷᱟᱡ ᱟᱹ ᱟᱹᱥᱩᱞᱚᱜ ᱞᱟᱹᱜᱤᱫ ᱛᱮ ᱟᱭᱢᱟ ᱠᱤᱪᱷᱩ ᱠᱚ ᱵᱮᱵᱚᱥ ᱛᱟᱣ ᱠᱟᱫᱟ ᱟᱵᱚ ᱦᱚᱲ ᱦᱚᱸ ᱟᱹᱰᱤ ᱟᱸᱴ ᱠᱚ ᱩᱱᱱᱚᱛᱤ ᱠᱟᱫᱟ ᱩᱱᱱᱚᱛᱤ ᱫᱚ᱾
ᱦᱳᱭ ᱟᱹᱰᱤ ᱱᱟᱯᱟᱭ ᱟᱫᱚ ᱱᱤᱛᱚᱜ ᱱᱟᱦᱟᱜ ᱟᱞᱮ ᱟᱹᱛᱳ ᱨᱮ ᱞᱟᱦᱟ ᱧᱚᱜ ᱫᱚ ᱧᱮᱞᱚᱜ ᱠᱟᱱ ᱛᱟᱦᱮᱱᱟ ᱱᱚᱜᱼᱚ ᱱᱚᱝᱠᱟ ᱦᱟᱺᱰᱤ, ᱦᱟᱺᱰᱤ ᱯᱟᱹᱣᱨᱟᱹ ᱠᱚᱠᱚ ᱟᱹᱠᱷᱨᱤᱧᱮᱫ ᱛᱟᱦᱮᱱᱟ ᱾ ᱟᱫᱚ ᱱᱚᱜᱼᱚ ᱱᱚᱣᱟ ᱧᱮᱞ ᱠᱟᱛᱮᱜ ᱫᱚ ᱟᱹᱰᱤ ᱫᱩᱠ ᱜᱮ ᱵᱩᱡᱷᱟᱹᱜ ᱠᱟᱱ ᱛᱟᱦᱮᱱᱟ ᱦᱟᱺᱰᱤ ᱯᱟᱹᱣᱨᱟᱹ ᱟᱹᱠᱷᱨᱤᱧ ᱠᱟᱛᱮᱫ ᱫᱚ ᱟᱵᱚᱣᱟᱜ ᱥᱟᱶᱛᱟ ᱥᱮ ᱥᱚᱢᱟᱡᱽ ᱜᱮ ᱱᱟᱦᱟᱜ ᱟᱨᱦᱚᱸ ᱫᱩᱨᱵᱚᱞ ᱥᱮᱫ ᱪᱟᱞᱟᱜ ᱠᱟᱱ ᱛᱟᱵᱚᱱᱟ ᱾ ᱟᱫᱚ ᱱᱚᱣᱟ ᱠᱚ ᱟᱛᱳ ᱨᱮᱱ ᱦᱚᱲ ᱠᱚ ᱞᱟᱹᱭ ᱵᱟᱲᱟ ᱦᱩᱭᱱᱟ ᱱᱚᱣᱟ ᱦᱟᱺᱰᱤ ᱟᱹᱠᱷᱨᱤᱧ ᱠᱟᱛᱮᱫ ᱥᱮ ᱠᱤᱪᱷᱩ ᱴᱟᱠᱟ ᱟᱨᱡᱟᱣ ᱞᱟᱹᱜᱤᱫ ᱛᱮ ᱟᱵᱚᱣᱟᱜ ᱥᱟᱶᱛᱟ ᱥᱚᱢᱟᱡᱽ ᱜᱮ ᱵᱩᱱ ᱱᱟᱦᱟᱜ ᱵᱚᱱ ᱰᱩᱵᱩᱡ ᱦᱚᱪᱚᱭᱮᱫᱟ᱾ ᱟᱫᱚ ᱱᱚᱣᱟ ᱠᱚ ᱠᱟᱛᱷᱟ ᱞᱟᱹᱭ ᱵᱟᱲᱟ ᱠᱟᱛᱮᱫ ᱠᱤᱪᱷᱩ ᱦᱚᱲ ᱫᱚᱠᱚ ᱵᱩᱡᱷᱟᱹᱣ ᱵᱟᱲᱟ ᱠᱮᱫ ᱛᱟᱞᱮᱭᱟ ᱾ ᱟᱫᱚ ᱦᱟᱺᱰᱤ ᱯᱟᱹᱣᱨᱟᱹ ᱟᱹᱠᱷᱨᱤᱧ ᱫᱚᱠᱚ ᱵᱟᱹᱜᱤ ᱠᱮᱫ ᱛᱮ ᱱᱚᱝᱠᱟᱱ ᱟᱭᱢᱟ ᱞᱮᱠᱟᱱ ᱠᱟᱹᱢᱤ ᱥᱟᱣ ᱠᱚ ᱡᱚᱯᱲᱟᱣ ᱮᱱᱟ᱾ ᱟᱯᱮᱥᱮᱫ ᱱᱚᱝᱠᱟ ᱦᱟᱹᱰᱤ ᱯᱟᱹᱣᱨᱟᱹ ᱠᱚᱠᱚ ᱟᱹᱠᱷᱨᱤᱧ ᱜᱮᱭᱟ ᱥᱮ ᱵᱟᱝ?
ᱦᱮᱸ ᱢᱚᱛᱞᱚᱵ ᱞᱟᱦᱟ ᱛᱮᱱᱤᱡ ᱦᱚᱲ ᱠᱚᱣᱟᱜ ᱢᱮᱱᱛᱮ ᱟᱵᱚ ᱢᱟ ᱦᱚᱲ ᱠᱟᱱ ᱵᱩᱱ ᱟᱵᱚᱜᱤ ᱡᱩᱫᱤ ᱦᱟᱺᱰᱤ ᱵᱚᱱ ᱵᱟᱵᱩᱱ ᱟᱹᱠᱷᱨᱤᱧ ᱠᱷᱟᱡ ᱛᱚᱵᱮ ᱫᱚ ᱪᱤᱞᱤ ᱠᱚ ᱟᱹᱠᱷ ᱨᱤᱧᱟ ᱟᱨ ᱟᱵᱩᱜᱤ ᱦᱚᱲ ᱫᱚ ᱦᱚᱲ ᱠᱟᱱᱟ ᱵᱚᱱ, ᱦᱟᱺᱰᱤ ᱠᱚ ᱧᱩᱭ ᱜᱮᱭᱟ ᱦᱚᱲ ᱫᱚ ᱚᱱᱠᱟ ᱠᱟᱛᱷᱟ ᱠᱚᱣᱟᱜ ᱢᱟ ᱾ ᱟᱫᱚ ᱟᱹᱞᱤᱧᱟᱜ ᱢᱮᱱ ᱫᱚ ᱱᱚᱣᱟ ᱠᱟᱱᱟ ᱡᱮ ᱦᱮᱸ ᱦᱟᱺᱰᱤ ᱟᱵᱚᱣᱟᱜ ᱟᱵᱚᱣᱟᱜ, ᱟᱵᱚᱣᱟᱜ ᱵᱚᱞᱞᱛᱮ ᱟᱵᱚ ᱥᱟᱱᱛᱟᱞ ᱠᱟᱱᱟ ᱵᱚᱱ᱾ ᱦᱟᱺᱰᱤ ᱯᱟᱹᱣᱨᱟᱹ ᱫᱚᱵᱚᱱ ᱵᱮᱱᱟᱣ ᱜᱮᱭᱟ ᱟᱨ ᱵᱚᱱ ᱧᱩᱭ ᱜᱮᱭᱟ ᱦᱮᱸ ᱩᱱᱟᱹᱜ ᱜᱟᱱ ᱜᱤ ᱧᱩ ᱫᱚᱨᱠᱟᱨ ᱛᱤᱱᱟᱹᱜ ᱜᱟᱱ ᱟᱵᱚ ᱵᱚᱱ ᱤᱭᱟᱹ ᱫᱟᱲᱮᱭᱟᱜᱼᱟ ᱵᱚᱞᱛᱮ ᱛᱤᱱᱟᱹᱜ ᱜᱟᱱ ᱟᱵᱚ ᱵᱚᱱ ᱪᱮᱫ ᱠᱚ ᱢᱮᱛᱟᱣᱟ, ᱚᱱᱟ ᱤᱭᱟᱹ ᱫᱟᱲᱮᱭᱟᱜᱼᱟ᱾
ᱟᱪᱪᱷᱟ ᱟᱹᱰᱤ ᱱᱟᱯᱟᱭ ᱾ ᱟᱫᱚ ᱱᱚᱜᱼᱚ ᱱᱚᱝᱠᱟ ᱜᱮ ᱤᱧ ᱦᱚᱧ ᱞᱟᱹᱭᱟ ᱦᱟᱺᱰᱤ ᱯᱟᱹᱣᱨᱟᱹ ᱫᱚ ᱱᱟᱜ ᱠᱷᱟᱱ ᱟᱵᱚ ᱫᱚ ᱞᱟᱹᱠᱛᱤ ᱫᱚ ᱞᱟᱹᱠᱛᱤ ᱟᱵᱚᱱ ᱠᱟᱱᱟ᱾ ᱟᱫᱚ ᱡᱟᱦᱟᱸ ᱚᱠᱛᱚ ᱨᱮ ᱱᱟᱦᱟᱜ ᱵᱚᱸᱜᱟᱼᱵᱩᱨᱩ ᱠᱟᱹᱢᱤ ᱦᱚᱨᱟ ᱚᱠ ᱛᱚ ᱨᱮ᱾ ᱩᱱᱜᱮ ᱦᱟᱺᱰᱤ ᱠᱚᱫᱚ ᱞᱟᱹᱠᱛᱤ ᱢᱮᱱᱟᱜ ᱛᱟᱵᱚᱱᱟ ᱟ ᱟᱫᱚ ᱟᱵᱚ ᱫᱚ ᱱᱚᱜᱼᱚ ᱱᱚᱣᱟ ᱵᱮ ᱞᱟᱹᱠᱛᱤ ᱫᱤᱱ ᱠᱚᱨᱮ ᱦᱚᱸ ᱦᱟᱺᱰᱤ ᱯᱟᱹᱣᱨᱟᱹ ᱵᱚᱸᱜᱟᱼᱵᱩᱨᱩ ᱠᱚᱫᱚ ᱛᱤᱱᱟᱹᱜ ᱜᱟᱱ ᱵᱚᱱ ᱮᱢᱟ ᱠᱚ ᱠᱟᱱᱟ᱾ ᱚᱱᱟ ᱠᱷᱚᱱ ᱵᱟᱹᱲᱛᱤ ᱟᱵᱚ ᱜᱮᱵᱚᱱ ᱵᱚᱸᱜᱟ ᱵᱩᱨᱩ ᱡᱚᱧᱟᱜ ᱠᱟᱱᱟ ᱦᱮᱸᱥᱮ, ᱟᱫᱚ ᱱᱚᱜᱼᱚ ᱱᱚᱝᱠᱟ ᱛᱮ ᱧᱮᱞᱚᱜ ᱠᱟᱱᱟ ᱚᱱᱟᱛᱮ ᱦᱟᱺᱰᱤ ᱟᱹᱠᱷᱨᱤᱧ ᱫᱚ ᱱᱟᱦᱟᱜ ᱟᱞᱮ ᱟᱹᱛᱩ ᱨᱮᱫᱚᱞᱮ ᱵᱟᱨᱚᱱ ᱠᱮᱫ ᱠᱚᱣᱟ, ᱥᱟᱶ ᱛᱮ ᱟᱫᱚ ᱢᱮᱛᱟᱜ ᱠᱚᱣᱟᱞᱮ ᱡᱮ ᱱᱚᱣᱟ ᱦᱟᱺᱰᱤ ᱟᱹᱠᱷᱨᱤᱧ ᱵᱟᱫ ᱠᱟᱛᱮᱫ ᱦᱚᱸ ᱱᱚᱣᱟ ᱡᱤᱭᱚᱱ ᱠᱷᱟᱸᱰᱟᱣ ᱞᱟᱹᱜᱤᱫ ᱛᱮ ᱟᱭᱢᱟ ᱞᱮᱠᱟᱱ ᱩᱯᱟᱹᱭ ᱢᱮᱱᱟᱜᱼᱟ ᱾ ᱦᱳᱭ ᱵᱮᱵᱥᱟᱭ ᱛᱟᱵᱚᱱ ᱯᱮ, ᱦᱳᱭ ᱱᱚᱝᱠᱟ ᱠᱟᱹᱢᱤ ᱵᱟᱰᱟᱭ ᱛᱟᱵᱚᱱ ᱯᱮ ᱾ ᱟᱨ ᱵᱟᱹᱲᱛᱤ ᱟᱞᱮ ᱥᱮᱫ ᱨᱮᱱ ᱦᱚᱲ ᱠᱚᱫᱚ ᱱᱟᱦᱟᱜ ᱧᱮᱞᱟᱜ ᱠᱟᱱᱟ ᱡᱮ, ᱱᱚᱝᱠᱟ ᱥᱤᱛᱩᱝ ᱨᱮ ᱪᱟᱥᱵᱟᱥ ᱠᱟᱹᱢᱤ ᱠᱚᱜᱮ ᱠᱚ ᱠᱩᱥᱤᱭᱟᱜᱼᱟ ᱾ ᱟᱨ ᱱᱚᱝᱠᱟ ᱩᱢᱩᱞ ᱠᱚᱨᱮ ᱡᱟᱦᱟᱸ ᱞᱮᱠᱟ ᱫᱚᱠᱟᱱ ᱠᱚᱠᱚ ᱠᱚᱨᱟᱣᱟ ᱱᱚᱝᱠᱟᱱᱟᱜ ᱫᱚ ᱱᱟᱦᱟᱜ ᱪᱮᱫᱟᱜ ᱪᱚ ᱵᱟᱝᱠᱚ ᱠᱩᱥᱤᱭᱟᱜ ᱠᱟᱱᱟ᱾ᱟᱯᱮᱥᱮᱫ ᱱᱚᱝᱠᱟᱱᱟᱜ ᱧᱮᱞ ᱧᱟᱢᱚᱜ ᱠᱟᱱᱟ?
ᱟᱞᱮ ᱱᱚᱱᱛᱮ ᱢᱟᱧ ᱞᱟᱹᱭ ᱠᱮᱫ ᱞᱮᱠᱟ ᱡᱮ ᱡᱚᱛᱚ ᱦᱚᱲᱟᱜ ᱫᱚ ᱚᱱᱮ ᱤᱭᱟᱹ ᱪᱟ ᱵᱟᱜᱟᱱ ᱫᱚ ᱵᱟᱹᱱᱩᱜ ᱛᱟᱠᱚᱣᱟ᱾ ᱢᱮᱱᱠᱷᱟᱱ ᱱᱚᱛᱮ ᱞᱟᱹᱴᱩ ᱞᱟᱹᱴᱩ ᱠᱳᱢᱯᱟᱱᱤ ᱵᱟᱜᱟᱱ ᱢᱮᱱᱟᱜ ᱟᱥᱮ ᱾ ᱛᱚ ᱚᱱᱟ ᱨᱮᱜᱮ ᱟᱵᱚ ᱠᱚᱫᱚᱞᱮ ᱠᱟᱹᱢᱤᱭᱮᱫᱟ ᱾ ᱠᱟᱹᱢᱤᱭᱮᱫᱟᱞᱮ ᱟᱨ ᱚᱱᱟ ᱪᱟ ᱵᱟᱜᱟᱱ ᱨᱮᱜᱮ ᱠᱟᱹᱢᱤ ᱟᱨ ᱛᱟᱪᱷᱟᱲᱟ ᱚᱠᱚᱭ ᱠᱚᱫᱚ ᱛᱷᱚᱲᱟ ᱜᱟᱱ ᱠᱮᱴᱮᱡ ᱧᱚᱜ ᱜᱮᱠᱚ ᱩᱱᱠᱩᱣᱟᱜ ᱠᱚᱫᱚ ᱚᱱᱮ ᱵᱤᱡᱽᱱᱮᱥ ᱠᱚ ᱢᱮᱱᱟᱜ ᱛᱟᱠᱚᱣᱟ ᱫᱚᱠᱟᱱ ᱫᱟᱠᱩ ᱵᱟᱨᱦᱮ ᱠᱚᱨᱮ ᱾ ᱠᱤᱪᱷᱨᱤᱡ ᱫᱚᱠᱟᱱ ᱥᱮ ᱚᱠᱚᱭ ᱫᱚ ᱤᱭᱟᱹ ᱫᱚᱠᱟᱱ, ᱠᱚᱥᱢᱮᱴᱤᱠ ᱫᱚᱠᱟᱱ ᱟᱭᱢᱟ ᱠᱤᱪᱷᱩ ᱫᱚᱠᱟᱱ ᱚᱠᱚᱭ ᱫᱚ ᱰᱟᱠ ᱛᱟᱨ ᱫᱚᱠᱟᱱ ᱨᱮ ᱠᱟᱹᱢᱤᱭᱮ ᱚᱱᱠᱟ ᱟᱭᱢᱟ ᱠᱤᱪᱷᱩ ᱢᱮᱱᱟᱜᱼᱟ ᱾ ᱚᱠᱚᱭ ᱠᱚ ᱠᱮᱴᱮᱡ ᱧᱚᱜ ᱜᱮ ᱩᱱᱠᱩ ᱠᱚ ᱱᱚᱣᱟ ᱠᱚᱫᱚ ᱠᱚ ᱠᱟᱹᱢᱤᱭᱮᱫᱟ ᱟᱨ ᱵᱟᱫ ᱵᱟᱹᱠᱤ ᱡᱚᱛᱚᱮ ᱟᱞᱮ ᱠᱚᱫᱚ ᱵᱟᱜᱟᱱ ᱨᱮᱞᱮ ᱪᱟᱞᱟᱜᱼᱟ᱾ ᱵᱟᱜᱟᱱ ᱨᱮ ᱠᱚᱳᱢᱯᱟᱱᱤ ᱵᱟᱜᱟᱱ ᱨᱮᱞᱮ ᱠᱟᱹᱢᱤᱭᱟ ᱾
ᱦᱳᱭ ᱾ ᱟ ᱟᱞᱮ ᱥᱮᱫ ᱦᱚᱸ ᱱᱟᱦᱟᱸᱜ ᱱᱚᱝᱠᱟ ᱜᱮ ᱧᱮᱞ ᱟᱠᱟᱱᱟ ᱡᱟᱦᱟᱸᱞᱮᱠᱟ ᱟᱞᱮᱭᱟ ᱟᱹᱛᱩ ᱠᱚᱨᱮ ᱱᱩᱠᱩ ᱫᱚ ᱟᱠᱚᱣᱟᱜ ᱡᱩᱢᱤᱤ ᱡᱟᱜᱟ ᱛᱟᱦᱮᱸᱱ ᱨᱮᱦᱚᱸ ᱱᱚᱝᱠᱟ ᱟᱠᱚᱣᱟᱜ ᱡᱩᱢᱤᱤ ᱡᱟᱜᱟ ᱮᱴᱟᱜ ᱦᱚᱲ ᱴᱷᱮᱱ ᱮᱸ ᱮᱢ ᱠᱟᱛᱮᱜ ᱟᱠᱚᱣᱟᱜ ᱡᱩᱢᱤᱫ ᱡᱟᱜᱟ ᱨᱮᱜᱮ ᱟᱨᱦᱚᱸ ᱯᱚᱭᱥᱟ ᱫᱟᱨᱟᱭ ᱛᱮᱠᱚ ᱠᱟᱹᱢᱤᱭᱟ ᱱᱚᱜᱼᱚ ᱱᱚᱝᱠᱟᱱ ᱩᱸ ᱪᱤᱛᱟᱹᱨ ᱟᱭᱢᱟ ᱧᱮᱞ ᱵᱟᱲᱟᱣ ᱠᱟᱱᱟ ᱟᱫᱚ ᱱᱩᱠᱩ ᱦᱚᱲ ᱫᱚ ᱤᱧ ᱫᱚᱩᱧ ᱢᱚᱱᱮᱭᱟ ᱡᱟᱹᱱᱤᱡ ᱠᱷᱟᱱ ᱱᱚᱠᱟ ᱮᱸ ᱵᱩᱫᱫᱷᱤ ᱫᱟᱲᱮᱛᱮ ᱡᱟᱹᱱᱤᱡ ᱠᱷᱟᱱ ᱠᱚ ᱠᱚᱢ ᱜᱮᱭᱟ ᱚᱱᱟ ᱠᱷᱟᱹᱛᱤᱨ ᱛᱮᱜᱮ ᱱᱟᱦᱟᱸᱜ ᱵᱟᱹᱲᱛᱤ ᱠᱚᱫᱚ ᱱᱚᱣᱟ ᱦᱟᱺᱰᱤ ᱯᱟᱹᱣᱨᱟᱹ ᱠᱚᱫᱚ ᱠᱚ ᱟᱹᱠᱷᱨᱤᱧ ᱫᱟ ᱤᱧᱤᱧ ᱢᱚᱱᱮᱭᱟ ᱱᱚᱣᱟ ᱡᱟᱦᱟᱸᱱᱟᱜ ᱜᱮ ᱡᱩᱫᱤᱢ ᱵᱮᱵᱥᱟᱭᱟ ᱱᱚᱣᱟ ᱠᱚᱫᱚ ᱫᱚᱨᱫᱟᱢ ᱦᱩᱭᱩᱜ ᱛᱟᱢᱟ ᱪᱤᱠᱟᱹᱛᱮ ᱯᱟᱸᱪ ᱴᱟᱠᱟ ᱨᱮᱱᱟᱜ ᱡᱤᱱᱤᱥ ᱯᱚᱱᱨᱚ ᱴᱟᱠᱟ ᱛᱤᱧ ᱟᱹᱠᱷᱨᱤᱧᱟ᱾ ᱱᱚᱰᱮ ᱚᱠᱟ ᱞᱮᱠᱟᱱ ᱠᱟᱛᱷᱟ ᱠᱚ ᱨᱚᱲ ᱦᱩᱭᱩᱜᱼᱟ, ᱱᱚᱜᱼᱚ ᱱᱚᱣᱟ ᱠᱟᱛᱷᱟ ᱠᱚ ᱱᱟᱦᱜ ᱵᱟᱝᱠᱚ ᱵᱟᱲᱟᱭᱟ, ᱟᱨ ᱱᱚᱣᱟ ᱦᱟᱺᱰᱤ ᱥᱮ ᱯᱟᱹᱣᱨᱟᱹ ᱯᱩᱠᱷᱨᱤ ᱨᱮᱫᱚ ᱱᱚᱣᱟ ᱫᱚ ᱦᱳᱭᱛᱚ ᱨᱚᱲ ᱜᱮ ᱵᱟᱝ ᱨᱚᱲ ᱵᱟᱲᱟᱭ ᱦᱩᱭᱩᱜᱼᱟ ᱡᱟᱦᱟᱸ ᱞᱮᱠᱟ ᱦᱚᱲᱮ ᱦᱮᱡ ᱱᱟ ᱩᱰᱩᱜ ᱟᱫᱮᱭᱟᱢ ᱢᱤᱫ ᱵᱳᱛᱚᱞ ᱟᱨ ᱯᱚᱧᱪᱟᱥ ᱴᱟᱠᱟᱭ ᱮᱟᱜ ᱢᱮᱭᱟ ᱚᱱᱟᱜᱤ ᱦᱮᱸᱥᱮ?
ᱦᱮᱸ ᱠᱷᱟᱡ ᱫᱚ ᱢᱟᱱᱮ ᱚᱱᱟ ᱤᱭᱟᱹ ᱛᱮᱜᱮ ᱟᱵᱩ ᱫᱚ ᱢᱟᱱᱮ ᱟᱵᱩ ᱫᱚ ᱠᱷᱟᱹᱞᱤ ᱚᱠᱟᱴᱟᱜ ᱠᱟᱹᱢᱤᱨᱮ ᱠᱷᱟᱹᱴᱱᱤ ᱵᱟᱹᱱᱩᱜ ᱚᱱᱠᱟᱱᱟᱜ ᱠᱟᱹᱢᱤ ᱵᱚᱱ ᱥᱮᱸᱫᱽᱨᱟᱭᱟ᱾ ᱟᱨ ᱦᱚᱲ ᱥᱟᱶᱛᱮ ᱨᱚᱲ ᱦᱩᱭᱩᱜ ᱪᱮᱫᱞᱮᱠᱟ ᱡᱮ ᱮ ᱪᱮᱫ ᱞᱮᱠᱟ ᱠᱟᱛᱮᱜ ᱟᱢ ᱯᱮᱭᱥᱟ ᱰᱷᱮᱨ ᱧᱚᱜ ᱮᱢ ᱠᱟᱢᱟᱣᱟ ᱛᱤᱱᱟᱹᱜ ᱜᱟᱱᱮᱢ ᱠᱟᱢᱟᱣᱣᱟ ᱚᱱᱟ ᱠᱷᱚᱪ ᱛᱷᱚᱲᱟ ᱰᱷᱮᱨ ᱧᱚᱜ ᱮᱢ ᱠᱟᱢᱟᱣᱟ ᱚᱱᱟ ᱫᱚ ᱟᱵᱚ ᱵᱟᱵᱚᱱ ᱜᱩᱱᱟᱹᱱᱚᱜᱼᱟ᱾ ᱦᱮᱸ ᱡᱮ ᱤᱭᱟᱹ ᱦᱮᱸ ᱠᱟᱹᱢᱤᱭᱟᱵᱚᱱ ᱥᱤᱛᱩᱝ ᱨᱮᱵᱚᱱ ᱠᱟᱹᱢᱤᱭᱟ ᱚᱱᱟ ᱢᱮ ᱢᱮᱱᱟᱜ ᱜᱮ᱾ ᱚᱱᱟ ᱵᱚᱱ ᱪᱮᱥᱴᱟᱭᱟ ᱥᱤᱛᱩᱝ ᱨᱮ ᱠᱟᱹᱢᱤ ᱠᱟᱛᱮᱜ ᱤᱧ ᱛᱤᱱᱟᱹᱜ ᱜᱟᱱ ᱰᱷᱮᱨ ᱤᱧ ᱧᱟᱢᱟ, ᱛᱤᱱᱟᱹᱜ ᱜᱟᱱ ᱤᱧ ᱧᱟᱢᱟ ᱚᱱᱟ ᱠᱷᱚᱱᱚᱡ ᱰᱷᱨᱤ ᱤᱧ ᱧᱟᱢᱟ, ᱚᱱᱟ ᱫᱚ ᱵᱟᱵᱩᱱ ᱪᱮᱥᱴᱟᱭ ᱜᱮᱭᱟ ᱡᱟᱹᱥᱛᱤ ᱵᱷᱟᱜ ᱜᱮᱤ ᱱᱚᱣᱟ ᱧᱮᱞᱚᱜ ᱠᱟᱱᱟ᱾
ᱦᱳᱭ ᱮᱠᱟᱞ ᱟᱹᱰᱤ ᱥᱟᱹᱨᱤ ᱠᱟᱛᱷᱟᱢ ᱞᱟᱹᱭ ᱠᱟᱫᱟ ᱱᱟᱦᱟᱸᱜ, ᱟᱫᱚ ᱱᱚᱜᱼᱚ ᱱᱚᱝᱠᱟ ᱜᱮ ᱧᱮᱞᱚᱜ ᱠᱟᱱᱟ ᱡᱮ ᱟ ᱠᱚᱢ ᱠᱚᱢ ᱠᱚ ᱟᱸ ᱱᱚᱝᱠᱟ ᱠᱷᱟᱹᱴᱱᱤ ᱠᱟᱛᱮᱜ ᱱᱟᱦᱟᱸᱜ ᱟᱨ ᱱᱚᱜᱼᱚ ᱱᱚᱝᱠᱟᱱ ᱠᱟᱹ ᱠᱟᱹᱣᱰᱤ ᱟᱨᱡᱟᱣ ᱠᱚ ᱪᱮᱥᱴᱟᱭᱫᱟ ᱟᱨᱦᱚᱸ ᱱᱤᱝᱠᱟ ᱦᱚᱸᱧ ᱧᱮᱞ ᱠᱟᱫᱟ ᱟᱞᱮᱥᱮᱱ ᱠᱚ ᱠᱤᱪᱷᱩ ᱦᱚᱲ ᱢᱮᱱᱟᱜ ᱠᱚᱣᱟ ᱱᱩᱠᱩ ᱫᱚ ᱟᱠᱚᱣᱟᱜ ᱦᱳᱭᱛᱳ ᱢᱤᱫᱴᱟᱝ ᱵᱮᱵᱽᱥᱟ ᱢᱮᱱᱟᱜᱼᱟ, ᱱᱚᱣᱟ ᱵᱮᱵᱽᱥᱟ ᱠᱷᱚᱱᱜᱮ ᱱᱟᱦᱟᱸᱜ ᱠᱤᱪᱷᱩ ᱯᱚᱭᱥᱟ ᱠᱚ ᱨᱟᱠᱟᱵᱚᱜ ᱠᱟᱱ ᱛᱟᱭᱟ, ᱚᱱᱟ ᱯᱚᱭᱥᱟ ᱴᱟᱠᱟ ᱛᱮᱜᱮ ᱟᱨᱦᱚᱸ ᱟᱨ ᱢᱤᱫᱤᱫᱴᱟᱝ ᱵᱮᱵᱽᱥᱟ ᱱᱟᱦᱟᱸᱜᱼᱟ ᱮ ᱮᱦᱚᱵ ᱠᱮᱫᱟ, ᱱᱚᱣᱟ ᱫᱚ ᱤᱧ ᱫᱩᱧ ᱞᱟᱹᱭᱫᱟ ᱟᱹᱰᱤ ᱡᱚᱛᱷᱟᱛ ᱟᱹᱰᱤ ᱡᱚᱛᱷᱟᱛ ᱜᱮᱭᱟ᱾
ᱠᱷᱟᱡ ᱫᱚ ᱠᱷᱟᱱ ᱫᱚ ᱦᱮᱸ ᱚᱱᱟ ᱫᱚ ᱟᱹᱰᱤ ᱢᱚᱸᱡ ᱡᱤᱱᱤᱥ ᱠᱟᱱᱟ᱾
ᱦᱮᱸ ᱦᱳᱭᱛᱳ ᱟᱡ ᱮ ᱠᱚᱨᱟᱣ ᱠᱟᱫᱟ ᱢᱤᱫᱴᱟᱝ ᱠᱤᱪᱨᱤᱡ ᱫᱚᱠᱟᱱ ᱟᱫᱚ ᱟᱨᱦᱚᱸ ᱚᱲᱟᱜ ᱨᱮ ᱟᱠᱚ ᱚᱲᱟᱜ ᱨᱮᱜᱮ ᱦᱚᱲ ᱱᱚᱝᱠᱟ ᱵᱟᱰᱟᱭᱟᱱ ᱦᱚᱲ ᱢᱮᱱᱟᱜ ᱠᱚᱣᱟ, ᱱᱚᱣᱟ ᱯᱟᱥᱮ ᱨᱮᱜᱮ ᱟᱨᱦᱚᱸ ᱱᱚᱝ ᱠᱟᱱᱟᱜ ᱢᱤᱫᱴᱟᱝ ᱮᱸ ᱠᱤᱪᱨᱤᱡ ᱥᱤᱞᱟᱹᱭ ᱫᱚᱠᱟᱱᱮ ᱵᱮᱱᱟᱣ ᱠᱮᱫᱟ ᱦᱮᱸᱥᱮ ᱪᱮᱫ?
ᱠᱷᱟᱡ ᱫᱚ᱾ ᱚᱝᱠᱟ ᱚᱠᱚᱭ ᱫᱚ ᱧᱮᱞᱢᱮ ᱚᱠᱚᱭ ᱫᱚᱠᱚ ᱠᱟᱹᱢᱤ ᱠᱟᱱᱟ ᱢᱚᱸᱡ ᱡᱟᱭᱜᱟ ᱨᱮ, ᱩᱱᱠᱩᱣᱟᱜ ᱢᱚᱱ ᱨᱮᱦᱚᱸ ᱟᱨ ᱩᱱᱠᱩᱣᱟᱜ ᱫᱤᱢᱟᱜ ᱨᱮᱦᱚᱸ ᱛᱷᱚᱲᱟ ᱚᱱᱠᱟᱱ ᱵᱩᱫᱫᱷᱤ ᱜᱮ ᱦᱤᱡᱩᱜᱼᱟ, ᱛᱚ ᱩᱱᱤ ᱪᱮᱥᱴᱟᱭᱟ ᱡᱮ ᱦᱮᱸ ᱟᱨᱦᱚᱸ ᱛᱷᱚᱲᱟ ᱜᱟᱱ ᱱᱚᱣᱟ ᱠᱷᱚᱡ ᱢᱚᱡ ᱤᱧ ᱠᱟᱹᱢᱤ ᱞᱮᱠᱷᱟᱡ ᱛᱮ ᱟᱨᱚᱲ ᱢᱚᱡ ᱤᱧ ᱦᱚᱧ ᱤᱭᱟᱹ ᱤᱱᱠᱟᱢ ᱫᱟᱲᱮᱭᱟᱜᱼᱟ ᱚᱝᱠᱟ ᱠᱚ ᱪᱮᱥᱴᱟᱭᱟ, ᱛᱚ ᱟᱵᱚ ᱦᱚᱸ ᱚᱱᱠᱟ ᱜᱮ ᱫᱚᱨᱠᱟᱨ ᱡᱮ ᱦᱮᱸ ᱟᱨ ᱠᱷᱟᱭ ᱫᱚ ᱚᱝᱠᱟᱱ ᱵᱩᱫᱫᱷᱤ
ᱦᱳᱭ ᱟᱫᱚ ᱚᱠᱛᱚ ᱫᱚ ᱦᱩᱭᱮᱱ ᱛᱟᱞᱟᱝ ᱟ ᱛᱤᱦᱤᱧ ᱫᱚ ᱱᱚᱝᱠᱟ ᱜᱮᱞᱟᱝ ᱨᱚᱯᱚᱲᱟ᱾